ᱦᱮᱞᱳ
ᱦᱮᱸ ᱦᱮᱞᱳ
ᱟᱸ ᱫᱟᱫᱟ ᱡᱚᱦᱟᱨ ᱜᱮ
ᱦᱮᱸ ᱡᱚᱦᱟᱨ ᱜᱮ ᱤᱧᱟᱹᱜ ᱨᱚᱲ ᱴᱷᱤᱠ ᱜᱮᱛᱚ ᱟᱸᱡᱚᱢᱚᱜ ᱠᱟᱱᱟ?
ᱦᱮᱸ ᱦᱮᱸ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱛᱚᱵᱮ ᱱᱟᱯᱟᱭ ᱜᱮᱛᱚ ᱢᱮᱱᱟᱜ ᱟᱠᱟᱜ ᱢᱮᱭᱟ
ᱦᱮᱸ ᱱᱤᱛᱚᱜ ᱫᱚ ᱦᱟᱸᱜ ᱱᱚᱜᱼᱚᱭ ᱛᱚ ᱱᱟᱯᱟᱭ ᱜᱮ ᱢᱮᱱᱟᱜ ᱟᱠᱟᱫᱤᱧᱟ, ᱟᱫᱚ ᱟᱢᱜᱮ ᱪᱮᱫ ᱞᱮᱠᱟ ᱢᱮᱱᱟᱜ ᱟᱠᱟᱫ ᱢᱮᱭᱟ ᱞᱟᱹᱭ ᱢᱮ?
ᱤᱧ ᱦᱚᱸ ᱵᱮᱥ ᱵᱟᱲᱟ ᱜᱮ ᱢᱤᱱᱟᱹᱧ ᱠᱟᱫᱤᱧᱟ ᱠᱟᱹᱴᱤᱡ᱾ ᱢᱟᱸᱫᱟ ᱠᱚᱜᱮ ᱡᱚᱴᱟᱣ ᱫᱚ ᱡᱚᱴᱟᱣ ᱠᱟᱹᱫᱤᱧ ᱜᱮᱭᱟ ᱛᱚᱵᱮ ᱟᱢᱜᱮ ᱚᱠᱟ ᱞᱮᱠᱟ? ᱱᱤᱭᱟᱹ ᱫᱟᱜ ᱡᱟᱹᱯᱩᱫ ᱨᱮ᱾
ᱦᱮᱸ ᱫᱟᱜ ᱡᱟᱹᱯᱩᱫ ᱛᱮ, ᱦᱚᱞᱟ ᱢᱟᱫᱷᱮᱨ ᱛᱚ ᱚᱱᱮ ᱫᱚᱢᱮ ᱜᱮ ᱫᱟᱜ ᱡᱟᱹᱯᱩᱫ ᱠᱮᱫᱟᱭ ᱟᱫᱚ᱾ ᱥᱤᱛᱩᱝ ᱫᱟᱭ, ᱡᱟᱹᱯᱩᱫ ᱫᱟ ᱚᱱᱟ ᱠᱷᱟᱹᱛᱤᱨ ᱛᱮᱜᱮ ᱚᱱᱠᱟ ᱢᱟᱫᱟ ᱠᱚᱦᱚᱸ ᱦᱮᱡ ᱧᱟᱧᱟᱢ ᱠᱟᱱ ᱜᱮᱭᱟ᱾ ᱨᱩᱣᱟᱹ ᱦᱟᱹᱥᱩ ᱠᱚᱦᱚᱸ᱾ ᱟᱫᱚ ᱦᱟᱸᱜ ᱱᱤᱛᱚᱜ ᱫᱚ ᱦᱟᱸᱜ ᱤᱧ ᱫᱚ ᱦᱟᱸᱜ ᱠᱟᱹᱴᱤᱡ ᱵᱷᱟᱜᱮ ᱫᱚ ᱦᱟᱸᱜ, ᱵᱷᱟᱜᱮ ᱧᱚᱜ ᱜᱮ ᱢᱮᱱᱟᱜ ᱟᱠᱟᱫᱤᱧᱟ᱾ ᱟᱨ ᱚᱲᱟᱜ ᱦᱚᱲ ᱠᱚ ᱚᱠᱟᱞᱮᱠᱟ ᱢᱮᱱᱟᱜ ᱟᱠᱟᱫ ᱠᱚᱣᱟ?
ᱦᱳᱭ ᱚᱲᱟᱜ ᱦᱚᱲ ᱦᱚᱸ ᱵᱷᱟᱞᱮ ᱜᱮ ᱢᱮᱱᱟᱜ ᱫᱚ ᱢᱮᱱᱟᱜ ᱟᱠᱟᱫ ᱞᱮᱭᱟ ᱥᱟᱱᱟᱢ ᱦᱚᱲᱜᱮ᱾ ᱮ ᱟᱫᱚ ᱱᱤᱭᱟᱹ ᱢᱤᱫ ᱵᱟᱨ ᱦᱚᱲ ᱫᱚ, ᱨᱩᱣᱟᱹ, ᱵᱚᱦᱚᱜ ᱦᱟᱹᱥᱩ, ᱢᱟᱸᱫᱟ ᱦᱮᱸ ᱡᱚᱴᱟᱣ ᱫᱚ ᱡᱚᱴᱟᱣ ᱟᱠᱟᱫ ᱠᱚᱜᱮ ᱜᱮᱭᱟ, ᱪᱮᱫᱟᱜ ᱥᱮ ᱟᱵᱚ ᱨᱩᱣᱟᱹ ᱦᱟᱹᱥᱩ ᱢᱟᱫᱟ ᱢᱟ ᱢᱮᱱᱟᱜ ᱫᱚ ᱢᱮᱱᱟᱜ ᱠᱚ ᱱᱟᱯᱟᱭ ᱜᱮᱭᱟ ᱥᱮ, ᱟᱫᱚ ᱟᱯᱮ ᱠᱚᱜᱮ ᱚᱲᱟᱜ ᱦᱚᱲ ᱠᱚ ᱚᱠᱟᱞᱮᱠᱟ?
ᱦᱳᱭ ᱟᱞᱮ ᱚᱲᱟᱜ ᱦᱚᱲ ᱠᱚᱦᱚᱸ ᱱᱤᱛᱳᱜ ᱫᱚ ᱡᱷᱚᱛᱚ ᱦᱚᱲᱜ ᱥᱟᱱᱟᱢ ᱦᱚᱲᱜ ᱜᱮ ᱦᱟᱸᱜ ᱪᱟᱸᱫᱳ ᱵᱚᱸᱜᱟ ᱦᱟᱜ ᱫᱟᱭᱟ ᱫᱩᱞᱟᱹᱲ ᱛᱮᱦᱟᱸᱜ ᱱᱟᱯᱟᱭ ᱜᱮ ᱢᱮᱱᱟᱜ ᱟᱠᱟᱜ ᱠᱚᱣᱟ, ᱟᱨ ᱤᱧ ᱦᱚᱸ ᱱᱟ ᱱᱟᱯᱟᱭ ᱜᱮ ᱢᱮᱱᱟᱜ ᱠᱟᱫᱤᱧᱟ᱾
ᱟᱪᱷᱟ ᱱᱟᱯᱟᱭ ᱠᱟᱛᱷᱟ, ᱛᱚᱵᱮ ᱪᱟᱥ ᱠᱚᱫᱚ ᱛᱤᱱᱟᱹᱜ ᱥᱟᱺᱜᱤᱧ ᱯᱮ ᱤᱫᱤᱠᱟᱫ ᱛᱟᱵᱱᱟ᱾
ᱪᱟᱥ ᱠᱚᱫᱚ, ᱦᱟᱜ ᱱᱚᱜᱼᱚᱭ ᱛᱚ ᱢᱟᱱᱮ, ᱟᱞᱮ ᱥᱮᱫ ᱫᱚ ᱦᱟᱸᱜ ᱞᱟᱦᱟ ᱨᱮᱠᱚ ᱟᱯᱷᱚᱨ ᱵᱟᱲᱟ ᱟᱠᱟᱜ ᱛᱟᱦᱮᱸᱫ ᱛᱚ, ᱟᱨ ᱱᱚᱜᱼᱚᱭ ᱡᱚᱠᱷᱚᱱ ᱫᱟᱜ ᱠᱮᱜᱟᱭ ᱦᱚᱞᱟ ᱟᱨ ᱛᱮᱦᱮᱧ ᱟᱨ ᱚᱱᱟ ᱞᱟᱦᱟ ᱛᱮᱦᱚᱸᱭ ᱫᱟᱜ ᱵᱟᱲᱟ ᱟᱠᱟᱫ ᱛᱟᱦᱮᱸᱱᱟ ᱛᱚ, ᱵᱟᱹᱫ ᱠᱚᱨᱮ, ᱠᱷᱮᱛ ᱠᱚᱨᱮ ᱦᱟᱜ ᱫᱟᱜ ᱠᱚ ᱯᱮᱨᱮᱡ ᱟᱠᱟᱱᱟ᱾ ᱚᱱᱟᱛᱮ ᱨᱚᱦᱚᱭ ᱠᱚ ᱮᱦᱚᱵ ᱵᱟᱲᱟ ᱦᱩᱭ ᱟᱠᱟᱱᱟ, ᱱᱚᱜᱼᱚᱭ ᱱᱤᱛᱚᱜ ᱦᱚᱸ ᱠᱷᱮᱛ ᱥᱮᱫ ᱨᱮᱜᱮ ᱦᱜ ᱢᱮᱱᱟᱜ ᱟᱠᱟᱫ ᱞᱮᱭᱟ, ᱠᱟᱹᱢᱤ ᱵᱟᱲᱟ ᱦᱩᱭᱩᱜ ᱠᱟᱱᱟ ᱟᱨᱠᱤ᱾
ᱟᱪᱷᱟ, ᱟᱞᱮ ᱦᱚᱸ ᱚᱱᱠᱟ ᱜᱮ ᱦᱚᱜᱼᱚᱭ ᱦᱮᱸᱚᱱᱠᱟ ᱫᱚ, ᱡᱟᱹᱥᱛᱤ ᱫᱚ, ᱵᱟᱭ ᱫᱟᱜ ᱠᱟᱜ ᱠᱷᱟᱹᱛᱤᱨ ᱛᱮ, ᱮᱠᱷᱚᱱᱳ ᱮᱸᱛᱚᱞᱟ ᱠᱚᱫᱚ ᱟᱹᱣᱨᱤ ᱞᱮ ᱛᱩᱠᱟ᱾ ᱦᱮᱸ ᱠᱷᱮᱛ ᱠᱚᱨᱮ ᱫᱟᱜ ᱟᱹᱣᱤᱡ ᱡᱟᱣᱨᱟᱜᱼᱟ ᱚᱱᱠᱟ ᱫᱚ, ᱡᱟᱦᱟᱸ ᱛᱤᱱᱟᱹᱜ ᱩᱛᱩ ᱛᱤᱠᱤ ᱠᱚᱜᱮ ᱪᱟᱥ ᱦᱩᱭ ᱠᱟᱱᱟ᱾ ᱵᱮᱸᱜᱟᱲ ᱠᱷᱚᱱ‌ ᱵᱩᱨᱵᱚᱴᱤ ᱠᱷᱚᱱ ᱵᱷᱤᱱᱰᱤ ᱠᱷᱚᱱ ᱡᱷᱤᱸᱜᱟᱹ ᱠᱷᱚᱱ, ᱚᱱᱟ ᱠᱚᱜᱮ ᱧᱮᱞ ᱦᱩᱭᱩᱜ ᱠᱟᱱᱟ ᱮᱠᱷᱚᱱ ᱫᱚ ᱡᱟᱹᱥᱛᱤ᱾ ᱛᱤᱧᱚᱜ ᱵᱟᱭ ᱫᱟᱜ ᱞᱮᱠᱷᱟᱱ ᱫᱚ ᱵᱟᱭ ᱜᱟᱱᱚᱜᱼᱟ ᱩᱛᱩ ᱛᱮᱜᱮ ᱠᱚ ᱵᱮᱜᱚᱨ ᱫᱚ᱾ ᱚᱱᱟ ᱠᱷᱟᱹᱛᱤᱨ ᱛᱮ ᱦᱩᱲᱩ ᱠᱚᱫᱚ ᱟᱹᱣᱨᱤ ᱞᱮ ᱚᱱᱠᱟ ᱟᱣᱨᱤᱞᱮ ᱨᱚᱦᱚᱭᱟ᱾ ᱟᱫᱚ ᱟᱯᱮ ᱥᱮᱫ ᱫᱚ? ᱦᱮᱸ ᱵᱟᱹᱫᱽ ᱵᱟᱹᱭᱦᱟᱹᱲ ᱠᱚᱫᱚ ᱚᱠᱟ ᱞᱮᱠᱟᱱ ᱦᱟᱥᱟ ᱠᱟᱱᱟ?
ᱟᱞᱮ ᱥᱮᱫ ᱫᱚ ᱦᱟᱸᱜ, ᱱᱚᱝᱠᱟ ᱵᱟᱹᱫ ᱵᱟᱹᱭᱦᱟᱹᱲ ᱠᱚᱫᱚ᱾ ᱟᱞᱮ ᱥᱮᱫ ᱫᱚ ᱚᱱᱠᱟ ᱫᱟᱜ ᱫᱤᱥᱚᱢ ᱜᱮ ᱠᱟᱱᱟ ᱦᱟᱸᱜ ᱟᱫᱚ ᱟᱞᱮ ᱫᱚ ᱪᱟᱥ ᱞᱮᱠᱟᱛᱮᱫᱚ ᱦᱟᱸᱜ ᱱᱤᱛᱚᱜ ᱫᱚ, ᱵᱟᱹᱫᱽ ᱠᱚᱨᱮ ᱫᱚ ᱦᱟᱸᱜ ᱦᱩᱲᱩ ᱜᱮᱞᱮ ᱪᱟᱥ ᱜᱮᱭᱟ ᱪᱮᱫᱟᱜ ᱥᱮ ᱟᱞᱮᱫᱚ ᱱᱚᱝᱠᱟ ᱴᱩᱵᱟᱹ ᱠᱚᱫᱚ ᱚᱱᱠᱟ ᱵᱟᱹᱱᱩᱜ ᱟᱠᱟᱫ ᱛᱟᱞᱮᱭᱟ, ᱟᱫᱚ ᱥᱚᱵᱽᱡᱤ ᱠᱚᱫᱚ ᱚᱲᱟᱜ ᱠᱚᱨᱮᱱᱟᱜ ᱵᱟᱲᱜᱮ ᱠᱚᱨᱮ ᱜᱮᱞᱮ ᱪᱟᱥ ᱵᱟᱲᱟᱭ ᱜᱮᱭᱟ᱾ ᱟᱨ ᱱᱚᱝᱠᱟ ᱵᱟᱹᱫᱽ ᱠᱚᱨᱮ ᱫᱚ ᱦᱟᱸᱜ ᱵᱟᱞᱮ ᱪᱟᱥ ᱜᱮᱭᱟ᱾ ᱟᱫᱚ ᱟᱯᱮ ᱢᱟᱢ ᱞᱟᱹᱭ ᱠᱮᱫᱟ, ᱥᱚᱵᱽᱡᱤ ᱠᱚᱦᱚᱸᱯᱮ ᱪᱟᱥ ᱜᱮᱭᱟ, ᱱᱤᱛᱚᱜ ᱯᱮ ᱪᱟᱥ ᱵᱟᱲᱟᱭᱮᱫᱟ ᱟᱫᱚ ᱢᱟᱱᱮ ᱡᱚᱢ ᱞᱟᱹᱜᱤᱫ ᱜᱮᱯᱮ ᱪᱟᱥ ᱜᱮᱭᱟ ᱥᱮ ᱱᱚᱝᱠᱟ ᱵᱟᱡᱟᱨ ᱠᱚᱨᱮᱜ ᱦᱚᱸᱯᱮ ᱟᱠᱷᱨᱤᱧ ᱜᱮᱭᱟ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱧᱚᱜ ᱠᱚᱜᱼᱟ ᱦᱩᱱᱟᱹᱝ᱾
ᱦᱳᱭ ᱱᱚᱣᱟ ᱫᱚ ᱟᱹᱰᱤ ᱱᱟᱯᱟᱭ ᱠᱟᱛᱷᱟᱢ ᱞᱟᱹᱭ ᱟᱠᱟᱜᱼᱟ ᱟᱞᱮ ᱫᱚ ᱡᱚᱢ ᱞᱟᱹᱜᱤᱫ ᱦᱚᱞᱮ ᱪᱟᱥᱟ ᱟᱨ ᱠᱤᱪᱷᱩ ᱫᱚ ᱵᱟᱡᱟᱨ ᱨᱮ ᱟᱠᱠᱷᱨᱤᱧ ᱞᱟᱹᱜᱤᱫ ᱦᱚᱞᱮ ᱪᱟᱥᱟ᱾ ᱪᱮᱫᱟᱜ ᱥᱮ ᱱᱤᱭᱟᱹ ᱵᱚᱨᱥᱟ ᱨᱮᱫᱚ᱾ ᱮᱴᱟᱜ ᱥᱮᱫ ᱠᱟᱹᱢᱤ ᱫᱚ ᱵᱟᱝ ᱪᱟᱞᱟᱣ ᱵᱟᱝ ᱜᱟᱱᱚᱜᱼᱟ᱾ ᱮᱸᱜ ᱦᱩᱲᱩ ᱨᱚᱦᱚᱭ ᱠᱷᱟᱹᱛᱤᱨ ᱛᱮ ᱟᱫᱚ ᱚᱱᱟᱜᱮ ᱡᱟᱦᱟᱸ ᱛᱤᱱᱟᱹᱜ ᱟᱠᱷᱨᱤᱧ ᱠᱟᱛᱮᱜ ᱥᱮ ᱚᱲᱟᱜ ᱨᱮ ᱡᱚᱢ ᱞᱟᱹᱜᱤᱫᱞᱮ ᱪᱟᱥᱟ, ᱚᱱᱟ ᱪᱟᱥ ᱠᱟᱛᱮᱫ ᱜᱮᱞᱮ ᱡᱚᱢ ᱫᱚᱞᱮ ᱡᱚᱢᱟ᱾ ᱟᱨ ᱟᱠᱷᱨᱤᱧ ᱦᱚᱞᱮ ᱟᱠᱷᱨᱤᱧᱟ ᱡᱟᱦᱟᱸ ᱛᱤᱱᱟᱹᱜ ᱠᱟᱹᱣᱰᱤ ᱦᱤᱡᱩᱜᱼᱟ, ᱚᱱᱟ ᱠᱟᱹᱣᱰᱤ ᱠᱚ ᱦᱮᱡᱛᱮᱫ ᱚᱲᱟᱜ ᱨᱮ ᱡᱟᱦᱟᱸ ᱛᱤᱱᱟᱹᱜ ᱥᱟᱵᱚᱱ ᱥᱟᱨᱟᱯ ᱥᱮ ᱵᱩᱞᱩᱝ ᱱᱚᱛᱮ ᱥᱟᱥᱟᱝ ᱢᱚᱥᱞᱟ ᱠᱚᱞᱮ ᱠᱤᱨᱤᱧ ᱛᱟᱦᱮᱱᱟ ᱟᱯᱮ ᱫᱚ?
ᱟᱞᱮ ᱦᱚᱸ ᱢᱟᱱᱮ ᱚᱱᱠᱟ ᱟᱠᱠᱷᱨᱤᱧ ᱞᱟᱹᱜᱤᱫ ᱫᱚ ᱦᱟᱸᱜ ᱵᱟᱝᱞᱮ ᱪᱟᱥ ᱜᱮᱭᱟ᱾ ᱚᱲᱟᱜ ᱨᱮ ᱟᱞᱮ ᱫᱚ ᱵᱟᱲᱜᱮ ᱨᱮᱞᱮ ᱪᱟᱥ ᱜᱮᱭᱟ ᱛᱚ᱾ ᱚᱲᱟᱜ ᱨᱮ ᱡᱚᱢ ᱢᱚᱛᱚ ᱜᱮᱞᱮ ᱪᱟᱥ ᱜᱮᱭᱟ᱾ ᱟᱫᱚ ᱱᱮᱛᱟᱨ ᱫᱤᱱ ᱫᱚ ᱦᱟᱸᱜ ᱱᱚᱜᱼᱚᱭ ᱛᱚ ᱵᱟᱹᱫ ᱠᱟᱹᱢᱤ, ᱠᱟᱹᱢᱤ ᱫᱤᱱ ᱠᱟᱱᱟ ᱟᱫᱚ ᱢᱟᱱᱮ ᱵᱟᱡᱟᱨ ᱦᱚᱸ ᱟᱞᱮᱥᱮᱫ ᱠᱷᱚᱱ ᱫᱚ ᱠᱟᱹᱴᱤᱡ ᱥᱟᱺᱜᱤᱧ ᱧᱚᱜ ᱜᱮᱭᱟ ᱛᱚ ᱵᱟᱡᱟᱨ ᱠᱷᱚᱱ ᱟᱹᱜᱩ ᱠᱟᱛᱮ ᱚᱱᱠᱟ ᱤᱥᱤᱱ ᱵᱟᱥᱟᱝ ᱫᱚ ᱦᱟᱸᱜ ᱠᱟᱹᱴᱤᱡ ᱫᱮᱨᱤᱜ ᱜᱮᱭᱟ ᱚᱱᱟ ᱠᱷᱟᱹᱛᱤᱨ ᱛᱮ ᱚᱲᱟᱜ ᱠᱚᱨᱮᱱᱟᱜ ᱜᱮ ᱪᱟᱥ ᱵᱟᱲᱟ ᱠᱟᱛᱮ ᱚᱲᱟᱜ ᱨᱮᱢ ᱪᱟᱥ ᱠᱟᱜ ᱠᱷᱟᱱ ᱫᱚ ᱡᱚᱠᱷᱚᱱ ᱛᱚᱠᱷᱚᱱ ᱛᱤᱨᱮᱢ ᱤᱪᱪᱷᱟᱹᱭᱟ ᱩᱱ ᱨᱮᱜᱮ ᱠᱟᱛᱮᱢ ᱢᱟᱱᱮᱢ ᱪᱚᱸᱫᱟ ᱤᱥᱤᱱ ᱜᱚᱫᱟᱢ ᱡᱚᱢ ᱟ ᱛᱮ ᱞᱚᱜᱚᱱ ᱵᱟᱹᱫᱽ ᱮᱢ ᱦᱮᱡ ᱫᱟᱲᱮᱭᱟᱜᱼᱟ ᱚᱱᱟᱛᱮ ᱟᱞᱮ ᱫᱚ ᱚᱸᱲᱟᱜ ᱠᱚᱨᱮᱜᱮ ᱡᱚᱢ ᱢᱚᱛᱚ ᱜᱮᱞᱮ ᱪᱟᱥ ᱡᱚᱝ ᱜᱮᱭᱟ ᱟᱨ ᱥᱟᱺᱜᱤᱧ ᱧᱚᱜ ᱜᱮᱭᱟ ᱛᱚ ᱵᱟᱡᱟᱨ ᱠᱚ ᱚᱱᱟᱛᱮ ᱟᱹᱠᱷᱨᱤᱧ ᱫᱚ ᱵᱟᱞᱮ ᱟᱹᱠᱷᱨᱤᱧ ᱜᱮᱭᱟ ᱟᱞᱮ ᱫᱚ
ᱟᱪᱪᱷᱟ ᱛᱚᱵᱮ ᱟᱯᱮ ᱫᱚ ᱨᱚᱠᱚᱡ ᱦᱟᱞᱟᱝ ᱠᱚᱨᱮ ᱫᱟᱜ ᱨᱮᱫᱚ ᱨᱚᱠᱚᱡ ᱦᱟᱞᱟᱝ ᱜᱚᱸᱜᱷᱟ ᱦᱟᱞᱟᱝ ᱥᱮ ᱠᱟᱴᱠᱚᱢ ᱦᱟᱞᱟᱝ ᱠᱚᱫᱚ ᱵᱟᱯᱮ ᱪᱟᱞᱟᱜ ᱜᱮᱭᱟ?
ᱪᱟᱞᱟᱜ ᱜᱮᱭᱟᱞᱮ ᱟᱫᱚ ᱱᱤᱛᱚᱜ ᱫᱚ ᱱᱚᱜᱼᱚᱭ ᱛᱚ ᱫᱟᱜ ᱟᱠᱟᱜᱼ ᱟᱭ ᱜᱚᱴᱟ ᱵᱟᱹᱫᱽ ᱠᱷᱮᱛ ᱠᱚᱦᱟᱸᱜ ᱯᱮᱨᱮᱡ ᱪᱟᱵᱟ ᱟᱠᱟᱱᱟ ᱱᱤᱛᱚᱜ ᱫᱚ ᱫᱚᱢᱮ ᱠᱚ ᱧᱟᱢᱚᱜ ᱜᱮᱭᱟ ᱟᱨ ᱪᱟᱞᱟᱜ ᱜᱮᱭᱟᱞᱮ ᱱᱮᱛᱟᱨ ᱫᱤᱱ ᱦᱟᱹᱠᱩ ᱠᱚᱦᱚᱸ ᱦᱟᱹᱠᱩ ᱠᱚᱦᱚᱸ ᱚᱱᱮ ᱵᱟᱹᱫᱽ ᱠᱚᱠᱚ ᱠᱷᱮᱛ ᱠᱚᱠᱚ ᱥᱤᱭᱟᱠᱚ ᱛᱚ ᱱᱮᱛᱟᱨ ᱢᱟ, ᱟᱫᱚ ᱚᱱᱟ ᱥᱤ ᱛᱟᱭᱚᱢ ᱛᱟᱭᱚᱢ ᱠᱚᱛᱮ ᱢᱟᱱᱮ ᱫᱚᱢᱮ ᱠᱚ ᱧᱟᱢᱚᱜ ᱜᱮᱭᱟ ᱠᱚ ᱟᱨᱠᱤ ᱦᱟᱞᱟᱝ ᱠᱚᱜᱮᱭᱟᱞᱮ ᱡᱚᱢ ᱠᱚ ᱠᱚᱜᱮᱭᱟᱞᱮ ᱫᱚᱢᱮ ᱵᱷᱟᱜᱮ ᱜᱮ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱟᱞᱮ ᱫᱚ ᱨᱚᱠᱚᱡ ᱜᱚᱸᱜᱷᱟ ᱦᱟᱞᱟᱝ ᱫᱚᱠᱚ ᱪᱟᱞᱟᱣ ᱫᱚᱠᱚ ᱪᱟᱞᱟᱜ ᱜᱮᱭᱟ᱾ ᱚᱱᱟ ᱥᱟᱶᱛᱮ ᱦᱟᱹᱠᱩ ᱠᱚᱦᱚᱸ ᱠᱚ ᱥᱟᱵ ᱠᱚ ᱜᱮᱭᱟ ᱠᱷᱮᱛ ᱟᱸᱲᱮ ᱠᱚᱨᱮ ᱱᱚᱛᱮ ᱴᱚᱨᱚᱰᱟᱝ ᱚᱰᱟᱣ ᱥᱮ ᱢᱚᱥᱟᱨᱤ ᱚᱰᱟᱣ ᱪᱟᱞᱟᱣ ᱫᱚᱠᱚ ᱪᱟᱞᱟᱜ ᱜᱮᱭᱟ ᱢᱥᱟᱨᱤ ᱠᱚᱠᱚ ᱚᱰᱟᱣ ᱛᱟᱦᱮᱱᱟ ᱟᱫᱚ ᱟᱯᱮ ᱥᱮᱫ ᱜᱮ ᱚᱰᱟᱣ ᱠᱚ ᱛᱟᱦᱮᱱᱟ ᱥᱮ ᱵᱟᱝ?
ᱦᱮᱸ ᱟᱞᱮ ᱥᱮᱫ ᱦᱚᱸ ᱚᱰᱟᱭ ᱜᱮᱭᱟ ᱠᱚ ᱟᱫᱚ, ᱟᱯᱮ ᱥᱮᱫ ᱫᱚ ᱱᱚᱝᱠᱟ ᱪᱟᱥ ᱪᱟᱥ ᱫᱚᱠᱚ ᱟᱫᱚ ᱱᱚᱝᱠᱟ ᱢᱟᱱᱮ ᱵᱚᱪᱷᱚᱨ ᱨᱮ ᱢᱤᱫ ᱡᱚᱠᱷᱟ ᱜᱮᱠᱚ ᱪᱟᱥ ᱜᱮᱭᱟ ᱥᱮ ᱵᱚᱪᱷᱚᱨ ᱨᱮ ᱢᱟᱱᱮ ᱢᱤᱫ ᱥᱮᱨᱢᱟ ᱨᱮ ᱵᱟᱨ ᱫᱜᱷᱟ ᱠᱚ ᱪᱟᱥ ᱜᱮᱭᱟ
ᱟᱞᱮ ᱥᱮᱫ ᱟᱞᱮᱥᱮᱫ ᱫᱚ ᱵᱚᱪᱷᱚᱨ ᱨᱮᱫᱚ ᱢᱤᱫ ᱪᱷᱚᱴ ᱜᱮᱞᱮ ᱪᱟᱥᱟ ᱡᱟᱦᱟᱸ ᱫᱚ ᱱᱤᱭᱟᱹ ᱟᱵᱚᱣᱟᱜ ᱡᱟᱹᱯᱩᱫ ᱨᱮ ᱩᱛᱩ ᱛᱤᱠᱤ ᱠᱷᱚᱱ ᱥᱮ ᱱᱚᱣᱟ ᱦᱩᱸᱲᱩ ᱪᱟᱣᱞᱮ ᱟᱨᱚ ᱚᱱᱟ ᱦᱩᱸᱲᱩ ᱪᱟᱣᱞᱮ ᱨᱟᱠᱟᱵ ᱥᱟᱶᱛᱮ ᱡᱟᱦᱟᱸ ᱛᱤᱱᱟᱹᱜ ᱚᱱᱟ ᱛᱩᱲᱤ ᱟᱨ ᱛᱟᱯᱚᱨᱮ ᱠᱷᱚᱥᱞᱟ ᱛᱤᱞᱢᱤᱧ ᱠᱚ ᱥᱮ ᱟᱨᱚ ᱨᱟᱦᱮᱲ ᱫᱟᱹᱞ ᱱᱚᱣᱟ ᱵᱚᱨᱥᱟ ᱨᱮᱫᱚᱞᱮ ᱟᱨ ᱢᱟᱹᱥᱨᱤ ᱫᱟᱹᱞ ᱠᱚ ᱚᱱᱟ ᱠᱚᱞᱮ ᱪᱟᱥ ᱫᱚᱞᱮ ᱪᱟᱥ ᱜᱮᱭᱟ ᱚᱱᱟ ᱥᱟᱶᱛᱮ ᱡᱟᱦᱟᱸ ᱮ ᱛᱩᱲᱤ ᱠᱚᱢᱟ ᱢᱮᱱᱟᱜ ᱟᱠᱟᱫ ᱜᱮᱭᱟ ᱚᱱᱟ ᱦᱩᱲᱩ ᱠᱚ ᱨᱟᱠᱟᱵ ᱥᱟᱶᱛᱮᱞᱮ ᱟᱞᱮ ᱫᱚ ᱪᱟᱥ ᱛᱟᱦᱮᱱᱟ᱾ ᱟᱯᱮ ᱥᱮᱫ ᱫᱚ ᱚᱠᱟ ᱞᱮᱠᱟ?
ᱟᱞᱮ ᱥᱮᱫ ᱫᱚ ᱱᱟᱦᱟᱜ ᱢᱟᱱᱮ ᱥᱮᱨᱢᱟ ᱨᱮᱫᱚ ᱟᱞᱮ ᱥᱮᱫ ᱫᱚ ᱵᱟᱨᱡᱚᱷᱟ ᱠᱚ ᱪᱟᱥ ᱜᱮᱭᱟ᱾ ᱱᱮᱛᱟᱨ ᱱᱚᱜᱼᱚᱭ ᱡᱟᱹᱯᱩᱫ ᱫᱤᱱ ᱠᱚ ᱪᱟᱥ ᱜᱮᱭᱟ, ᱟᱸᱥᱟᱲ ᱵᱚᱸᱜᱟ ᱟᱨ ᱱᱚᱝᱠᱟ ᱥᱤᱛᱩᱝ ᱫᱤᱱ ᱠᱚ ᱪᱟᱥ ᱜᱮᱭᱟ ᱟᱫᱚ ᱟᱞᱮ ᱥᱮᱫ ᱫᱚ ᱦᱟᱸᱜ ᱱᱚᱝᱠᱟ ᱫᱟᱜ ᱠᱚᱨᱮ ᱥᱩᱨ ᱠᱚᱨᱮᱜᱮ ᱱᱚᱝᱠᱟ ᱢᱩᱰᱩ ᱠᱚ ᱜᱟᱰᱟ ᱠᱚ ᱢᱮᱱᱟᱜ ᱟᱠᱟᱫᱟ ᱛᱚ ᱫᱟᱜ ᱨᱮᱱᱟᱜ ᱫᱚ ᱦᱟᱸᱜ ᱵᱟᱞᱮ ᱚᱵᱷᱟᱵᱚᱜ ᱜᱮᱭᱟ ᱟᱨ ᱡᱟᱦᱟᱸ ᱡᱟᱜ ᱫᱟᱜ ᱡᱟᱭᱜᱟ ᱚᱱᱟ ᱠᱚᱨᱮ ᱫᱚ ᱦᱩᱲᱩᱞᱮ ᱪᱟᱥᱟ ᱟᱨ ᱡᱟᱦᱟᱸᱜ ᱡᱟᱭᱜᱟ ᱱᱟᱦᱟᱜ ᱚᱱᱟ ᱠᱚᱨᱮ ᱫᱚ ᱟᱞᱮ ᱥᱮᱫ ᱫᱚ ᱚᱱᱮ ᱵᱟᱫᱟᱢ ᱠᱚ ᱪᱟᱥ ᱜᱮᱭᱟ ᱠᱚ ᱟᱨ ᱥᱚᱵᱡᱤ ᱠᱚᱦᱚᱸ ᱩᱱ ᱥᱚᱢᱚᱭ ᱠᱚ ᱨᱚᱦᱚᱭ ᱜᱮᱭᱟ ᱠᱚ ᱟᱨ ᱱᱚᱝᱠᱟ ᱠᱷᱚᱥᱞᱟ ᱠᱚ ᱛᱩᱲᱤ ᱛᱤᱞᱢᱤᱧ ᱠᱚ ᱚᱱᱟ ᱠᱚᱦᱚᱸ ᱠᱚ ᱤᱭᱟᱹᱭ ᱜᱮᱭᱟ ᱠᱚ ᱨᱚᱦᱚᱭ ᱜᱮᱭᱟ ᱠᱚ ᱟᱞᱮᱥᱮᱫ ᱫᱚ
ᱦᱳᱭ ᱟᱞᱮ ᱥᱮᱫ ᱦᱚᱸ ᱱᱤᱛᱚᱜ ᱱᱚᱣᱟ ᱡᱟᱹᱯᱩᱫ ᱨᱮᱫᱚ ᱡᱟᱹᱥᱛᱤ ᱠᱟᱭᱛᱮ ᱡᱟᱦᱟᱸ ᱫᱚ ᱳᱞ ᱥᱮ ᱱᱤᱭᱟᱹ ᱥᱟᱹᱨᱩ ᱠᱚᱠᱚ ᱨᱟᱠᱟᱵ ᱛᱟᱦᱮᱱᱟ ᱳᱞ ᱠᱚᱦᱚᱸ ᱠᱚ ᱞᱟᱭ ᱛᱟᱦᱮᱱᱟ ᱢᱟᱲᱟᱝ ᱠᱷᱚᱱ ᱜᱮᱠᱚ ᱮ ᱨᱚᱦᱚᱭ ᱠᱟᱜ ᱛᱟᱦᱮᱱᱟᱠᱚ ᱳᱞ ᱫᱚ ᱦᱮᱞᱟᱣᱮᱱ ᱥᱮᱨᱢᱟ ᱨᱮ ᱠᱚ ᱨᱚᱦᱚᱭ ᱟᱠᱟᱫ ᱛᱟᱦᱮᱱᱟ ᱚᱱᱟ ᱠᱚᱜᱮ ᱟᱞᱮ ᱫᱚ ᱟᱠᱷᱨᱤᱧ ᱛᱟᱦᱮᱱ ᱜᱮᱭᱟᱞᱮ ᱢᱟᱡᱷᱮ ᱢᱟᱡᱷᱮ ᱚᱱᱟ ᱥᱟᱶᱛᱮ ᱦᱟᱹᱠᱩ ᱠᱚ ᱡᱟᱦᱟᱸ ᱛᱤᱱᱟᱹᱜ ᱡᱟᱹᱥᱛᱤ ᱧᱚᱜ ᱞᱮ ᱥᱟᱵ ᱞᱮᱠᱚ ᱠᱷᱟᱱ ᱩᱱᱠᱩ ᱦᱚᱸᱞᱮ ᱟᱠᱷᱨᱤᱧ ᱠᱚ ᱛᱟᱦᱮᱱᱟ ᱛᱚᱵᱮ ᱢᱟᱹᱭ ᱟᱯᱮ ᱫᱚ? ᱱᱚᱜᱼᱚᱭ ᱩᱫ ᱦᱟᱞᱟᱝ ᱠᱚᱫᱚ ᱯᱮ ᱪᱟᱞᱟᱜ ᱠᱟᱱᱟ ᱥᱮ ᱵᱟᱝ?
ᱟᱫᱚ ᱦᱟᱸᱜ ᱩᱫ ᱦᱟᱞᱟᱝ ᱫᱚ ᱦᱟᱸᱜ ᱱᱤᱛᱚᱜ ᱫᱚ ᱱᱚᱜ ᱚᱭ ᱛᱚᱭ ᱡᱟᱹᱯᱩᱫ ᱟᱠᱟᱫ ᱟᱭ ᱩᱫ ᱫᱚ ᱦᱟᱸᱜ ᱵᱤᱨ ᱠᱚᱨᱮ ᱫᱚᱢᱮᱜ ᱜᱮ ᱚᱢᱚᱱ ᱵᱟᱲᱟ ᱟᱠᱟᱱ ᱜᱮᱭᱟ ᱟᱫᱚ ᱟᱞᱮ ᱥᱮᱫ ᱠᱷᱚᱱ ᱫᱚ ᱦᱟᱸᱜ ᱱᱚᱝᱠᱟ ᱟᱞᱮ ᱫᱚ ᱵᱤᱞᱟᱹᱛ ᱫᱤᱥᱚᱢ ᱞᱮ ᱯᱟᱲᱟᱜ ᱠᱟᱱᱟ ᱵᱤᱨ ᱫᱚ ᱵᱟᱝ ᱟᱞᱮ ᱥᱮᱫ ᱠᱷᱚᱱ ᱵᱤᱨ ᱠᱚᱫᱚ ᱠᱟᱹᱴᱤᱡ ᱥᱟᱜᱤᱧ ᱧᱚᱜ ᱜᱮᱭᱟ ᱟᱫᱚ ᱮᱱᱛᱮ ᱨᱮᱦᱚᱸ ᱦᱚᱸ ᱟᱫᱚ ᱱᱮᱛᱟᱨ ᱩᱫ ᱫᱚ ᱞᱟᱹᱭᱟᱠᱚ ᱢᱤᱫ ᱥᱮᱨᱢᱟ ᱨᱮ ᱢᱤᱫ ᱫᱷᱟᱣ ᱜᱮ ᱚᱢᱚᱱᱚᱜᱼᱟ ᱱᱚᱜᱼᱚᱭ ᱫᱟᱜ ᱡᱟᱹᱯᱩᱫ ᱫᱤᱱᱜᱮ ᱟᱫᱚ ᱚᱱᱟᱛᱮ ᱪᱟᱞᱟᱣ ᱫᱚ ᱪᱟᱞᱟᱜ ᱚᱲᱟᱜ ᱦᱚᱲ ᱠᱚᱠᱚ ᱪᱟᱞᱟᱜ ᱜᱮᱭᱟ ᱠᱚ ᱟᱞᱮ ᱟᱹᱛᱩ ᱨᱤᱱ ᱦᱚᱲ ᱠᱚ ᱢᱟᱱᱮ ᱡᱚᱴᱟᱣ ᱠᱟᱛᱮᱫ ᱠᱚ ᱥᱮᱱᱚᱜ ᱜᱮᱭᱟ ᱟᱹᱰᱤ ᱜᱟᱱ ᱦᱚᱲ ᱟᱨ ᱪᱟᱞᱟᱣ ᱠᱟᱛᱮᱫ ᱩᱫ ᱫᱚ ᱠᱚ ᱦᱟᱞᱟᱝ ᱟᱹᱜᱩ ᱵᱟᱲᱟᱭ ᱜᱮᱭᱟ ᱟᱸ ᱡᱚᱢ ᱵᱟᱲᱟᱭᱮᱫ ᱜᱮᱭᱟᱞᱮ ᱟᱫᱚ ᱟᱯᱮᱜᱮ ᱚᱠᱟᱞᱮᱠᱟ ᱪᱮᱫ ᱞᱮᱠᱟ ᱵᱤᱞᱟᱹ ᱫᱤᱥᱚᱢ ᱥᱮ ᱵᱤᱨ ᱫᱤᱥᱚᱢ ᱟᱨ ᱚᱠᱟᱞᱮᱠᱟ ᱡᱩᱫᱤ ᱯᱮ ᱵᱤᱨ ᱫᱤᱥᱚᱢ ᱠᱟᱱᱟ ᱚᱠᱟᱞᱮᱠᱟ ᱩᱫ ᱠᱚᱯᱮ ᱡᱚᱢ ᱵᱟᱲᱟᱭᱮᱫᱼᱟ ᱥᱮ ᱵᱟᱝᱟ
ᱟᱞᱮ ᱦᱚᱸ ᱯᱩᱨᱟᱹ ᱫᱚ ᱵᱤᱨ ᱫᱤᱥᱚᱢ ᱫᱚ ᱵᱟᱝ ᱠᱟᱱᱟᱞᱮ ᱵᱤᱨ ᱫᱚ ᱠᱟᱹᱴᱤᱡ ᱵᱩᱨᱩ ᱠᱚᱦᱚᱸ ᱢᱮᱱᱟᱜ ᱫᱚ ᱢᱮᱱᱟᱜᱼᱟ ᱯᱟᱥᱮᱨᱮ ᱟᱫᱚ ᱠᱟᱹᱴᱤᱡ ᱵᱩᱨᱩ ᱛᱟᱞᱟ ᱠᱚᱨᱮ ᱜᱮ ᱢᱮᱱᱟᱜ ᱫᱚ ᱢᱮᱱᱟᱜ ᱟᱠᱟᱫ ᱞᱮᱭᱟ ᱟᱫᱚ ᱠᱟᱹᱴᱤᱡ ᱯᱷᱟᱨᱟᱠᱚᱜᱼᱟ ᱚᱱᱠᱟ ᱪᱷᱚ ᱠᱤᱞᱳᱢᱤᱴᱟᱨ ᱥᱟᱺᱜᱤᱧ ᱜᱟᱱ ᱦᱩᱭᱩᱜᱼᱟ ᱟᱫᱚ ᱯᱩᱴᱠᱟᱹ ᱦᱟᱞᱟᱝ ᱥᱮ ᱱᱚᱛᱮ ᱚᱨ ᱛᱩᱜ ᱦᱟᱞᱟᱝ ᱠᱚᱫᱚ ᱦᱮᱞᱟ ᱫᱚᱞᱮ ᱦᱮᱞᱟᱜ ᱜᱮᱭᱟ ᱚᱱᱟ ᱠᱚᱜᱮᱞᱮ ᱡᱚᱢ ᱫᱚᱞᱮ ᱡᱚᱢ ᱜᱮᱭᱟ ᱟᱨ ᱟᱞᱮ ᱫᱚ ᱵᱤᱥᱮᱥ ᱠᱟᱭᱛᱮ ᱯᱩᱴᱠᱟᱹ ᱫᱚ ᱞᱮᱴᱚ ᱞᱮ ᱠᱩᱥᱤᱭᱟᱜ ᱛᱟᱦᱮᱱᱟ ᱟᱯᱮ ᱫᱚ ᱯᱩᱴᱠᱟᱹ ᱫᱚᱯᱮ ᱞᱮᱴᱚᱭᱮᱫ ᱛᱟᱦᱮᱱ ᱜᱮᱭᱟ ᱥᱮ ᱵᱟᱝ
ᱦᱮᱸ ᱯᱩᱴᱠᱟᱹ ᱟᱞᱮ ᱦᱚᱸ ᱯᱷᱩᱴᱠᱟᱹ ᱫᱚ ᱞᱮᱴᱚ ᱜᱮ ᱟᱞᱮ ᱫᱚᱞᱮ ᱠᱩᱥᱤᱭᱟᱜ ᱜᱮᱭᱟ ᱟᱨ ᱩᱫ ᱦᱚᱸ ᱢᱟᱱᱮ ᱩᱫ ᱫᱚ ᱟᱞᱮ ᱫᱚ ᱥᱚᱲᱮ ᱟᱨ ᱯᱩᱴᱠᱟᱹ ᱫᱚ ᱞᱮᱴᱚ ᱫᱚᱢᱮ ᱠᱩᱥᱤᱭᱟᱜ ᱜᱮᱭᱟ ᱟᱨ ᱟᱯᱮ ᱫᱚ ᱩᱫ ᱠᱚᱫᱚ ᱩᱛᱩ ᱠᱟᱛᱮᱫ ᱜᱮᱯᱮ ᱡᱚᱢ ᱜᱮᱭᱟ ᱥᱮ ᱱᱚᱝᱠᱟ ᱥᱚᱲᱮ ᱦᱚᱸᱯᱮ ᱥᱚᱲᱮ ᱜᱮᱭᱟ ᱯᱮ
ᱟᱞᱮᱫᱚ ᱩᱫᱽ ᱫᱚ ᱥᱳᱲᱮ ᱦᱚᱲ ᱱᱤᱭᱟᱹ ᱡᱩᱫᱤ ᱡᱟᱹᱯᱩᱫ ᱮ ᱞᱟᱜᱟᱣ ᱠᱟᱜᱼᱟ ᱟᱨ ᱢᱟᱱᱮ ᱨᱮᱭᱟᱲ ᱵᱩᱡᱩᱜᱼᱟ ᱦᱚᱭᱥᱮ ᱮᱸ ᱛᱚᱠᱷᱚᱱ ᱫᱚ ᱟᱞᱮ ᱫᱚᱞᱮ ᱥᱚᱲᱮ ᱮᱫ ᱛᱟᱦᱮᱱᱟ ᱟᱨ ᱡᱩᱫᱤ ᱧᱮᱞᱮᱞᱮ ᱡᱮ ᱵᱟᱭ ᱡᱟᱹᱯᱩᱫ ᱟᱠᱟᱫᱟ ᱥᱤᱛᱩᱝ ᱮᱜ ᱟᱭ ᱦᱟᱞᱠᱟ ᱫᱟᱠᱟ ᱡᱩᱫᱤ ᱥᱤᱛᱩᱝᱟ ᱩᱫᱽᱜᱟᱹᱨ ᱠᱟᱱᱟ ᱮᱱᱠᱷᱟᱱ ᱫᱚ ᱫᱟᱜ ᱢᱟᱹᱲᱤ ᱥᱟᱶᱛᱮ ᱵᱷᱟᱹᱡᱤ ᱠᱟᱛᱮᱫ ᱦᱚᱸᱞᱮ ᱡᱚᱢ ᱛᱟᱦᱮᱱᱟ ᱚᱱᱟ ᱥᱟᱶᱛᱮ ᱡᱩᱫᱤ ᱧᱤᱫᱟᱹ ᱚᱠᱛᱚ ᱛᱟᱦᱮᱱᱟ ᱚᱱᱟ ᱫᱚ ᱩᱛᱩ ᱠᱟ ᱠᱟᱛᱮᱫ ᱦᱚᱸᱞᱮ ᱡᱚᱢᱟ ᱡᱟᱦᱟᱸ ᱫᱚ ᱵᱟᱴᱟ ᱠᱚ ᱢᱮᱥᱟᱞ ᱠᱟᱛᱮᱫ ᱟᱯᱮ ᱥᱮᱫ ᱫᱚ ᱚᱠᱟᱞᱮᱠᱟ
ᱟᱞᱮ ᱦᱚᱸ ᱚᱱᱠᱟᱜᱮ ᱚᱱᱠᱟ ᱩᱫ ᱫᱚ ᱢᱚᱛᱚᱜ ᱜᱮ ᱟᱞᱮ ᱫᱚ ᱥᱚᱲᱮ ᱠᱟᱛᱮᱜ ᱞᱮ ᱡᱚᱢ ᱜᱮᱭᱟ ᱟᱨ ᱫᱚᱢᱮ ᱥᱤᱵᱤᱞ ᱜᱮᱭᱟ ᱟᱨ ᱱᱚᱝᱠᱟ ᱡᱚᱠᱷᱚᱱ ᱵᱤᱨ ᱠᱚᱠᱚ ᱥᱮᱱᱚᱜᱼᱟ ᱟᱫᱚ ᱟᱞᱮᱥᱮᱫ ᱫᱚ ᱥᱟᱺᱜᱤᱧ ᱧᱚᱜ ᱨᱮ ᱵᱤᱨ ᱛᱚ ᱩᱱᱟᱹᱜ ᱩᱫ ᱠᱚᱦᱚᱸ ᱵᱟᱝ ᱧᱟᱢᱚᱜ ᱜᱮᱭᱟ ᱟᱫᱚ ᱡᱚᱠᱷᱚᱱ ᱡᱟᱦᱟᱸ ᱛᱤᱥ ᱨᱮᱠᱚ ᱥᱮᱱᱚᱜᱼᱟ ᱰᱷᱮᱨ ᱧᱚᱜ ᱠᱚ ᱟᱹᱜᱩᱭᱟ ᱟᱫᱚ ᱟᱫᱚᱢ ᱫᱚᱞᱮ ᱩᱛᱩᱭᱟᱞᱮ ᱟᱨ ᱟᱫᱷᱟ ᱫᱚ ᱚᱱᱠᱟ ᱤᱭᱟᱹ ᱠᱟᱛᱮ ᱞᱮ ᱡᱚᱢ ᱜᱮᱭᱟ ᱥᱚᱨᱮ ᱠᱟᱛᱮ
ᱟᱪᱪᱷᱟ ᱱᱟᱯᱟᱭ ᱠᱟᱛᱷᱟ ᱛᱚᱵᱮ ᱦᱟᱯᱮ ᱫᱚ ᱯᱩᱴᱠᱟᱹ ᱠᱚ ᱥᱮ ᱚᱛ ᱩᱫ ᱠᱚᱥᱮ ᱵᱩᱥᱩᱵ ᱩᱫ ᱠᱚ ᱧᱟᱢᱚᱜ ᱜᱮᱭᱟ ᱟᱯᱮᱥᱮᱫ ᱫᱚ ᱵᱷᱟᱹᱜᱤ ᱜᱮ
ᱦᱮᱸ ᱵᱷᱟᱜᱤ ᱜᱮ ᱧᱟᱢᱚᱜ ᱜᱮᱭᱟ ᱟᱞᱮᱥᱮᱫ ᱫᱚ ᱱᱚᱛᱮ ᱫᱚ
ᱡᱮᱢᱚᱱ ᱟᱞᱮ ᱫᱚ ᱚᱨᱛᱩᱫ ᱩᱫ ᱥᱮ ᱤᱭᱟᱹ ᱚᱱᱛᱮ ᱢᱤᱪᱷᱤ ᱪᱷᱚᱨᱤ ᱩᱫ ᱠᱚᱞᱮ ᱟᱠᱷᱨᱤᱧ ᱞᱮ ᱤᱫᱤᱭᱟ ᱥᱮ ᱩᱫ ᱯᱩᱴᱠᱟᱹ ᱠᱚ ᱟᱹᱷᱨᱤᱧ ᱫᱚᱞᱮ ᱤᱫᱤᱭ ᱜᱮᱭᱟ ᱡᱟᱦᱟᱸ ᱫᱚ ᱯᱩᱴᱠᱟᱹ ᱫᱚ ᱩᱱᱟᱹᱜ ᱵᱟᱝ ᱧᱟᱢᱚᱜ ᱜᱮᱭᱟ ᱵᱤᱨ ᱠᱚ ᱠᱟᱹᱴᱤᱡ ᱥᱟᱺᱜᱤᱧ ᱜᱮᱭᱟ ᱛᱚ ᱥᱟᱭᱠᱮᱞ ᱠᱚᱛᱮ ᱯᱷᱩᱴᱠᱟᱹ ᱦᱟᱞᱟᱝ ᱠᱚ ᱪᱟᱞᱟᱜ ᱜᱮᱭᱟ ᱟᱫᱚ ᱚᱱᱠᱟ ᱚᱨ ᱩᱛᱩ ᱜᱮ ᱧᱟᱢᱚᱜᱼᱟ ᱱᱚᱣᱟ ᱢᱤᱥᱤᱪᱨᱤ ᱩᱫ ᱠᱚ ᱚᱱᱟ ᱠᱚᱜᱮ ᱟᱠᱷᱨᱤᱧᱟ ᱥᱮ ᱡᱟᱦᱟᱸ ᱫᱚ ᱥᱮᱭᱟ ᱵᱩᱥᱩᱵ ᱞᱮ ᱨᱮᱞᱮ ᱪᱟᱥᱟ ᱩᱫ ᱠᱚ ᱚᱱᱟ ᱠᱚᱦᱚᱸᱞᱮ ᱟᱠᱷᱨᱤᱧ ᱜᱮᱭᱟ ᱟᱯᱮ ᱥᱮᱫ ᱫᱚ ᱵᱩᱥᱩ ᱮ ᱵᱩᱥᱩᱵ ᱩᱵ ᱫᱚᱯᱮ ᱪᱟᱥ ᱛᱟᱦᱮᱱ ᱜᱮᱭᱟ ᱥᱮ ᱵᱟᱝ
ᱵᱩᱥᱩᱵ ᱩᱫ ᱫᱚ ᱟᱞᱮ ᱥᱮᱫ ᱫᱚ ᱢᱟᱱᱮ ᱱᱮᱛᱟᱨ ᱢᱟᱛᱚ ᱱᱚᱜ ᱚᱭ ᱧᱮᱞᱚᱜ ᱠᱟᱱᱟ ᱡᱚᱛᱚ ᱦᱚᱲ ᱜᱮ ᱜᱟᱹᱰᱤ ᱠᱚᱛᱮ ᱵᱚᱱ ᱥᱤ ᱢᱟᱱᱮ ᱦᱩᱲᱩ ᱠᱚᱵᱚ ᱫᱟᱞ ᱦᱚᱪᱚᱭᱟ ᱟᱫᱚ ᱢᱟᱱᱮ ᱚᱱᱟ ᱵᱩᱥᱩᱵ ᱠᱚᱫᱚ ᱦᱟᱸᱜ ᱵᱟᱹᱫᱽ ᱥᱮᱫ ᱨᱮᱜᱮ ᱠᱚ ᱟᱛᱟᱨᱟᱜ ᱜᱮᱭᱟ, ᱟᱫᱚ ᱠᱷᱩᱵ ᱠᱚᱢ ᱚᱱᱠᱟ ᱵᱩᱥᱩᱵ ᱫᱚ ᱚᱲᱟᱜ ᱠᱚᱨᱮ ᱫᱚ ᱛᱟᱸᱦᱮᱱ ᱜᱮ ᱮᱱᱛᱮ ᱨᱮᱦᱚᱸ ᱡᱚᱠᱷᱚᱱ ᱡᱟᱦᱟᱸ ᱛᱤᱱᱟᱹᱜ ᱛᱟᱦᱮᱱᱟ ᱚᱱᱟ ᱨᱮᱜᱮ ᱢᱟᱱᱮ ᱡᱟᱦᱟᱸ ᱥᱮᱭᱟ ᱧᱚᱜ ᱠᱚᱜ ᱵᱩᱥᱩᱜ ᱠᱚ ᱚᱱᱮ ᱚᱸᱰᱮᱜᱮ ᱢᱟᱱᱮ ᱟᱡ ᱛᱮᱜᱮ ᱡᱟᱦᱟᱸ ᱚᱢᱚᱱᱚᱜᱼᱟ ᱤᱱᱟᱹ ᱜᱮᱞᱮ ᱡᱚᱢ ᱵᱟᱲᱟᱭ ᱜᱮᱭᱟ᱾ ᱠᱷᱩᱵ ᱢᱟᱱᱮ ᱫᱚᱢᱮ ᱰᱷᱮᱨ ᱫᱚ ᱵᱟᱝᱟ ᱠᱚᱢ ᱜᱮ ᱡᱟᱦᱟᱱᱟᱜ ᱠᱚ ᱢᱮᱥᱟᱞ ᱠᱟᱛᱮ ᱠᱩᱸᱫᱽᱨᱤ ᱠᱚ ᱥᱟᱞᱟᱜ ᱟᱹᱞᱩ ᱠᱚ ᱥᱟᱞᱟᱜ ᱚᱱᱟ ᱠᱚ ᱥᱟᱞᱟᱜ ᱢᱮᱥᱟᱞ ᱠᱟᱛᱮ ᱩᱛᱩ ᱩᱛᱩ ᱠᱟᱛᱮᱫ ᱜᱮᱞᱮ ᱡᱚᱢ ᱜᱮᱭᱟ᱾
ᱟᱪᱪᱷᱟ ᱟᱹᱰᱤ ᱱᱟᱯᱟᱭ ᱠᱟᱛᱷᱟ᱾ ᱮᱻᱛᱚᱵᱮ ᱟᱯᱮ ᱥᱮᱫ ᱫᱚ ᱮᱸᱻ ᱦᱟᱹᱠᱩ ᱠᱚᱫᱚ ᱯᱮ ᱮᱸ ᱥᱟᱵ ᱠᱟᱛᱮᱫ ᱯᱮ ᱨᱟᱯᱟᱜ ᱠᱚ ᱛᱟᱦᱮᱱ ᱜᱮᱭᱟ ᱥᱮ ᱵᱟᱝ ᱦᱮᱸ ᱦᱟᱹᱠᱩ ᱞᱟᱫᱽ ᱠᱚ ᱫᱚᱯᱮ ᱡᱚᱢ ᱠᱩᱥᱤᱭᱟᱜᱼᱟ, ᱜᱮᱭᱟ ᱥᱮ ᱵᱟᱝ ᱡᱮᱢᱚᱱ ᱠᱟᱴᱠᱚᱢ ᱨᱟᱯᱟᱜ᱾ ᱨᱟᱯᱟᱜ ᱠᱟᱛᱮᱫ ᱨᱤᱫ, ᱚᱱᱟ ᱠᱚᱫᱚ ᱯᱮ ᱠᱩᱥᱤᱭᱟᱜ ᱜᱮᱭᱟ ᱥᱮ ᱵᱟᱝ-ᱟ?
ᱦᱮᱸ ᱢᱟᱱᱮ ᱦᱟᱹᱠᱩ ᱠᱚᱫᱚ ᱦᱟᱸᱜ ᱚᱝᱠᱟ ᱩᱛᱩ ᱠᱷᱚᱱ ᱫᱚ ᱦᱟᱸᱜ ᱟᱹᱞᱤᱧ ᱫᱚ ᱦᱟᱸᱜ ᱱᱚᱝᱠᱟ ᱨᱟᱯᱟᱜ ᱞᱟᱫᱽ ᱚᱱᱟ ᱠᱚᱜᱮ ᱦᱟᱸᱜ ᱫᱚᱢᱮ ᱫᱚ ᱥᱤᱵᱤᱞ ᱞᱤᱧᱟ ᱟᱨ ᱡᱮᱢᱚᱱ ᱠᱟᱴᱠᱚᱢ ᱠᱚᱦᱚᱸ ᱚᱱᱠᱟ ᱨᱟᱯᱟᱜ ᱠᱟᱛᱮᱜ ᱨᱤᱫ ᱠᱟᱛᱮᱜ ᱩᱱᱠᱩ ᱠᱚᱜᱮ ᱫᱚᱢᱮ ᱠᱚ ᱥᱤᱵᱤᱞᱟ ᱡᱟᱦᱟᱸ ᱢᱟᱱᱮ ᱵᱟᱥᱠᱮ ᱫᱟᱠᱟ ᱢᱟᱹᱰᱤ ᱥᱟᱞᱟᱜ ᱡᱚᱢ ᱨᱮ ᱟᱹᱰᱤ ᱢᱚᱸᱡᱽ ᱠᱚ ᱵᱩᱡᱷᱟᱹᱜ ᱜᱮᱭᱟ ᱟᱨ ᱩᱛᱩ ᱠᱟᱛᱮ ᱠᱷᱚᱱ ᱫᱚ ᱢᱟᱱᱮ ᱨᱟᱯᱟᱜ ᱨᱟᱜᱼᱨᱟᱯᱟᱜ ᱜᱮ ᱵᱤᱥᱤ ᱫᱚ ᱥᱤᱵᱤᱞᱟ᱾ ᱟᱢ ᱚᱠᱟ ᱞᱮᱠᱟᱢ ᱵᱩᱡᱷᱟᱹᱣᱟ, ᱢᱟᱱᱮ ᱪᱮᱫᱠᱟ ᱥᱤᱵᱤᱞ ᱢᱮ
ᱫᱚ ᱦᱟᱹᱠᱩ ᱚᱠᱟ ᱞᱮᱠᱟᱱᱤᱡ ᱦᱟᱹᱠᱩ ᱠᱟᱱᱟᱭ ᱡᱩᱫᱤ ᱞᱟᱹᱴᱩ ᱞᱟᱹᱴᱩ ᱦᱟᱹᱠᱩᱭ ᱛᱟᱦᱮᱱᱟ ᱡᱩᱫᱤ ᱞᱟᱹᱴᱩ ᱧᱚᱜ ᱦᱟᱹᱠᱩᱭ ᱛᱟᱦᱮᱱᱟ ᱛᱚ ᱩᱱᱤ ᱦᱟᱹᱠᱩ ᱫᱚ ᱩᱛᱩ ᱠᱟᱛᱮᱫ ᱡᱚᱢ ᱜᱮ ᱥᱮ ᱵᱷᱟᱹᱡᱤ ᱠᱟᱛᱮᱜ ᱡᱚᱢᱜᱮ ᱱᱟᱯᱟᱭᱤᱧ ᱵᱩᱡᱷᱟᱹᱣ ᱛᱟᱦᱮᱸᱱᱟ᱾ ᱟᱨ ᱡᱩᱫᱤ ᱩᱱᱠᱩ ᱦᱩᱰᱤᱧ ᱦᱩᱰᱤᱧ ᱦᱟᱹᱠᱩ ᱠᱚ ᱛᱟᱦᱮᱱᱟ ᱡᱟᱦᱟᱸᱭ ᱦᱟᱹᱠᱩ ᱫᱚ ᱨᱟ ᱨᱟᱯᱟᱜ ᱛᱮᱠᱚ ᱜᱟᱱᱚᱜᱼᱟ ᱥᱮ ᱞᱟᱫᱽ ᱠᱚ ᱜᱟᱱᱚᱜᱼᱟ᱾ ᱚᱱᱠᱟᱱᱠᱩ ᱦᱟᱹᱠᱩ ᱫᱚ ᱞᱟᱯᱟᱜ ᱨᱟᱯᱟᱜ ᱥᱮ ᱞᱟᱫᱽ ᱠᱟᱛᱮᱫ ᱦᱚᱸ ᱡᱚᱢ ᱜᱟᱱᱚᱜ ᱜᱮᱭᱟ᱾ ᱛᱚᱵᱮ ᱢᱟᱹᱭ, ᱟᱯᱮ ᱫᱚ ᱦᱟᱹᱠᱩ ᱯᱤᱴᱷᱟᱹ ᱯᱮ ᱡᱚᱢ ᱛᱟᱦᱮᱱ ᱜᱮᱭᱟ ᱥᱮ ᱵᱟᱝ? ᱦᱟᱹᱠᱩ ᱨᱮᱭᱟᱜ ᱯᱟᱛᱲᱟ ᱯᱤᱴᱷᱟᱹ ᱱᱤᱭᱟᱹ ᱵᱚᱨᱥᱟ ᱨᱮ᱾
ᱟᱞᱮ ᱥᱮᱫ ᱫᱚ ᱱᱟᱦᱟᱜ ᱢᱟᱱᱮ ᱦᱟᱹᱠᱩ ᱯᱤᱴᱷᱟᱹ ᱫᱚ ᱦᱟᱸᱜ ᱞᱟᱹᱭ ᱞᱮᱠᱷᱟᱱ ᱛᱮᱫᱚ, ᱦᱟᱸᱜ ᱱᱚᱝᱠᱟ ᱫᱚ ᱵᱟᱠᱚ ᱯᱤᱴᱷᱟᱹ ᱵᱟᱲᱟ ᱠᱚᱜᱮᱭᱟ ᱦᱟᱹᱠᱩ ᱫᱚ᱾ ᱯᱩᱭᱞᱩ ᱵᱟᱨ ᱜᱮ ᱦᱟᱸᱜ ᱟᱹᱵᱤᱱ ᱴᱷᱮᱱ ᱞᱤᱧ ᱟᱸᱡᱚᱢ ᱠᱮᱜᱼ ᱟ ᱡᱮ ᱦᱟᱹᱠᱩ ᱠᱚ ᱯᱤᱴᱷᱟᱹ ᱠᱚᱣᱟ ᱢᱮᱱᱛᱮ ᱱᱝᱠᱟ ᱫᱚ ᱵᱟᱝ ᱡᱚᱢ ᱵᱟᱲᱟ ᱦᱩᱭ ᱟᱨ ᱟᱞᱮ ᱥᱮᱫ ᱫᱚ ᱵᱟᱠᱚ ᱯᱤᱴᱷᱟᱹ ᱵᱟᱲᱟ ᱠᱚᱜᱮᱭᱟ ᱛᱚ᱾ ᱚᱱᱟᱛᱮ ᱵᱟᱹᱧ ᱵᱟᱲᱟᱭ ᱜᱮᱭᱟ ᱡᱮ ᱪᱮᱫ ᱠᱟ, ᱪᱮᱫ ᱠᱟ ᱠᱚ ᱥᱮᱵᱮᱞᱟ, ᱥᱮ ᱪᱮᱫ ᱠᱟ ᱠᱚ ᱯᱤᱴᱷᱟᱹ ᱠᱚᱣᱟ, ᱚᱱᱟ ᱤᱫᱤ ᱠᱟᱛᱮ ᱫᱚ ᱦᱟᱸᱜ᱾
ᱦᱳᱭ ᱟᱞᱮ ᱥᱮᱫ ᱫᱚ ᱧᱮᱞᱚᱜᱼᱟ ᱡᱮ ᱱᱤᱛᱚᱜ ᱫᱚ ᱮᱼ ᱦᱟᱹᱠᱩ ᱵᱚᱨᱥᱟ ᱨᱮ ᱫᱚᱢᱮ ᱠᱚ ᱥᱟᱵ ᱠᱚ ᱛᱟᱦᱮᱱ ᱜᱮᱭᱟ ᱟᱫᱚ ᱦᱟᱹᱠᱩ ᱵᱮᱥᱴᱷᱤᱠ ᱠᱚ ᱵᱷᱟᱡᱟ ᱠᱚ ᱛᱟᱸᱦᱮᱱᱟ, ᱥᱩᱱᱩᱢ ᱨᱮ ᱵᱷᱟᱡᱟ ᱠᱟᱛᱮᱫ ᱵᱮᱥ ᱞᱮᱠᱟ ᱠᱚ ᱤᱥᱤᱱ ᱠᱚ ᱛᱟᱸᱦᱮᱱᱟ᱾ ᱟᱨ ᱛᱟᱯᱚᱨᱮ ᱚᱱᱟ ᱦᱚᱞᱚᱝ ᱥᱟᱶ ᱛᱮᱠᱚ ᱥᱤᱯᱤ ᱢᱮᱥᱟ ᱠᱚ ᱛᱟᱸᱦᱮᱱᱟ ᱟᱨ ᱯᱟᱛᱲᱟ ᱥᱟᱨᱡᱚᱢ ᱯᱟᱛᱲᱟ ᱥᱟᱶ ᱛᱮ ᱚᱱᱟ ᱠᱚ ᱡᱟᱦᱟᱸ ᱯᱟᱛᱲᱟ ᱯᱷᱤᱴᱟᱹ ᱪᱮᱫ ᱞᱮᱠᱟ ᱵᱚᱱ ᱯᱤᱴᱷᱟᱹᱭ ᱜᱮᱭᱟ ᱚᱱᱠᱟ ᱠᱚ ᱯᱤᱴᱷᱟᱹᱭ ᱛᱟᱦᱮᱱᱟ᱾ᱟᱫᱚ ᱡᱩᱫᱤ ᱟᱢ ᱡᱩᱫᱤ ᱵᱮᱨᱮᱞ ᱛᱮ ᱡᱩᱫᱤ ᱦᱟᱹᱠᱩᱢ ᱯᱤᱴᱷᱟᱹᱭ ᱟᱥᱮ ᱟᱫᱚ ᱦᱟᱹᱠᱩ ᱫᱚ ᱵᱷᱟᱹᱜᱤ ᱞᱮᱠᱟ ᱵᱟᱭ ᱤᱥᱤᱱᱚᱜ-ᱟ, ᱚᱱᱟ ᱠᱷᱟᱹᱛᱤᱨ ᱛᱮ ᱤᱥᱤᱱ ᱠᱟᱛᱮᱫ ᱜᱮ ᱦᱟᱹᱠᱩ ᱵᱮᱥ ᱴᱷᱤᱠ ᱵᱷᱟᱡᱟ ᱠᱟᱛᱮ ᱜᱮ ᱥᱮ ᱩᱛᱩ ᱠᱟᱛᱮᱫ ᱜᱮ ᱯᱟᱛᱲᱟ ᱯᱤᱴᱷᱟᱹ ᱨᱮ ᱢᱮᱥᱟ ᱫᱚ ᱱᱟᱯᱟᱭᱚᱜᱼᱟ ᱦᱟᱹᱠᱩ ᱫᱚ ᱵᱟᱠᱷᱟᱡ ᱦᱟᱹᱠᱩ ᱡᱤᱞ ᱫᱚ᱾ ᱵᱟᱝ ᱤᱥᱤᱱᱚᱜ ᱛᱟᱦᱮᱱᱟ ᱾ᱟᱫᱚ ᱟᱯᱮ ᱥᱮᱫ ᱫᱚ ᱵᱟᱯᱮ ᱡᱚᱢ ᱵᱟᱲᱟ ᱠᱟᱜᱼᱟ?